ᱡᱚᱦᱟᱨ ᱜᱮ ᱜᱚᱝᱠᱮ, ᱦᱳᱭ ᱦᱳᱭ ᱱᱟᱯᱟᱭ ᱵᱟᱲᱟ ᱜᱮᱛᱚ, ᱦᱚᱜᱼᱚᱭ ᱚᱲᱟᱜ ᱠᱚᱨᱮ ᱜᱮ,
ᱟᱴᱠᱟᱜ ᱠᱟᱱ ᱛᱟᱵᱮᱱᱟ ᱜᱚᱝᱠᱮ ᱦᱳᱭ ᱾
ᱚ ᱵᱟᱝ ᱟᱸᱡᱚᱢᱚᱜ ᱠᱟᱱᱛᱮ? ᱟᱸᱡᱚᱢᱚᱜ ᱠᱟᱱᱟ, ᱦᱳᱭ ᱚᱲᱟᱜ ᱠᱚᱨᱮ ᱜᱮ ᱮᱠᱷᱚᱱ ᱫᱚ᱾ ᱦᱳᱭ ᱱᱤᱛᱚᱜ ᱮ ᱫᱟᱜ ᱮᱫᱟ ᱛᱚ, ᱠᱟᱹᱴᱤᱡ ᱱᱮᱴᱳᱣᱟᱨᱠ ᱠᱚᱭ ᱯᱨᱚᱵᱞᱮᱢ ᱮᱫᱟ᱾
ᱦᱳᱭ ᱟᱞᱮ ᱱᱚᱛᱮ ᱦᱚᱸ ᱫᱟᱜᱮ ᱟᱭ ᱾ ᱚᱱᱠᱟᱹ ᱠᱟᱹᱴᱤᱡ ᱟᱴᱠᱟ ᱟᱴᱠᱟᱣ ᱪᱟᱹᱞᱩᱜ ᱠᱟᱱᱟ ᱟᱫᱚ ᱾
ᱛᱤᱦᱤᱧ ᱟᱫᱚᱭ ᱡᱟᱹᱯᱩᱫ ᱮᱫᱟᱭ ᱛᱚ, ᱦᱟᱞᱠᱟ ᱦᱟᱞᱠᱟ ᱫᱟᱜ ᱮ ᱡᱟᱹᱲᱤᱭᱮᱫᱟ᱾
ᱦᱮᱸ ᱦᱮᱸ,
ᱱᱮᱴᱳᱣᱟᱨᱠ ᱠᱚ ᱠᱟᱹᱴᱤᱡ ᱮ ᱰᱤᱥᱴᱟᱵ ᱮᱫᱟ᱾
ᱟᱨ ᱴᱚᱞᱟ ᱨᱮᱜᱮ ᱥᱮ?
ᱦᱳᱭ,
ᱦᱮᱞᱳ,
ᱦᱚᱸ ᱢᱮᱱᱢᱮ ᱾
ᱟᱡᱚᱢᱚᱜ ᱠᱟᱱ ᱛᱟᱦᱮᱱᱟ, ᱴᱚᱞᱟ ᱨᱮᱜᱮ ᱥᱮ?
ᱚ ᱵᱟᱝ ᱟᱸᱡᱚᱢ ᱴᱷᱟᱹᱭᱠᱟᱹᱜ ᱠᱟᱱᱛᱮ?
ᱟᱠᱚᱴ ᱟᱠᱚᱴ ᱦᱤᱡᱩᱜ ᱠᱟᱱᱟ ᱾
ᱚ,
ᱦᱚᱸ ᱱᱤᱛᱚᱜ ᱟᱸᱡᱚᱢᱚᱜ ᱠᱟᱱᱟ ᱾ ᱡᱟᱯᱩᱫ ᱮᱫ ᱟᱭ, ᱟᱯᱮ ᱚᱱᱛᱮ ᱫᱚ ᱵᱟᱝ?
ᱦᱳᱭ ᱡᱟᱹᱯᱩᱫ ᱮᱫᱟᱭ᱾
ᱦᱮᱸ ᱟᱞᱮ ᱱᱚᱛᱮ ᱦᱚᱸ ᱡᱟᱹᱯᱩᱫᱮᱜᱼᱟᱭ ᱠᱟᱹᱴᱤᱡ ᱠᱟᱹᱴᱤᱡ ᱧᱩᱨᱮᱜ ᱟᱭ ᱱᱤᱛᱚᱜ, ᱟᱨ ᱫᱚᱯᱮ ᱪᱟᱥ ᱵᱟᱲᱟᱭᱟ ᱥᱮ ᱵᱟᱝᱟ?
ᱪᱟᱥ ᱵᱟᱲᱟ ᱵᱟᱝ ᱜᱮ, ᱛᱚᱞᱟ ᱠᱚᱦᱚᱸ ᱵᱟᱝ ᱜᱤᱰᱤ ᱦᱩᱭ ᱠᱟᱱᱟ ᱾ ᱚᱱᱠᱟ ᱫᱚ ᱚᱱᱠᱟ ᱡᱟᱹᱯᱩᱫ ᱜᱮ ᱵᱟᱹᱱᱩᱜᱼᱟ ᱾ ᱳᱭ ᱦᱟᱞᱠᱟ ᱦᱟᱞᱠᱟᱭ ᱫᱟᱜ ᱮᱫᱟ ᱾
ᱟᱪᱪᱷᱟ᱾ ᱪᱮᱫ ᱯᱮ ᱪᱟᱥᱟ ᱦᱩ
ᱵᱟᱹᱫ ᱠᱚᱨᱮ ᱵᱟᱝ ᱛᱚᱸᱵᱷᱟᱜ ᱛᱟᱸᱦᱮᱫ, ᱦᱳᱭ ᱦᱩᱲᱩ ᱪᱟᱥ ᱦᱩᱭᱩᱜᱼᱟ᱾
ᱟᱪᱪᱷᱟ᱾ ᱟᱨ ᱪᱮᱫ ᱠᱚᱯᱮ ᱪᱟᱥ ᱟᱥᱮ ᱮᱠᱷᱮᱱ ᱦᱩᱲᱩ ᱥᱩᱢᱩᱝ?
ᱦᱩᱲᱩ ᱥᱩᱢᱩᱝ ᱜᱮ, ᱟᱫᱚ ᱥᱤᱡᱤᱱ ᱨᱮ ᱚᱱᱠᱟ ᱜᱮ ᱥᱟᱱᱟᱢᱟᱜ ᱠᱚᱜᱮ ᱥᱚᱵᱽᱡᱤ ᱠᱚᱦᱚᱸ ᱪᱟᱥ ᱦᱩᱭᱩᱜ ᱜᱮᱭᱟ ᱾
ᱟᱪᱪᱷᱟ᱾
ᱦᱳᱭ᱾
ᱡᱚᱛᱚ ᱜᱮᱯᱮᱮ ᱪᱟᱥᱟ ᱛᱚᱵᱮ ᱵᱟ? ᱚᱠᱟ ᱥᱤᱧ ᱡᱚᱦᱚᱜ ᱚᱠᱟ, ᱚᱱᱟ ᱠᱚᱯᱮ ᱪᱟᱥ ᱵᱟᱲᱟᱭᱟ ᱵᱟᱝ?
ᱦᱳᱭ ᱦᱳᱭ᱾ ᱡᱟᱦᱟᱸ ᱥᱤᱡᱤᱱ ᱦᱤᱡᱩᱜᱼᱟ ᱟᱨ ᱚᱱᱟ ᱥᱤᱡᱤᱱ ᱨᱮ ᱪᱟᱥ ᱦᱩᱭᱩᱜᱼᱟ᱾
ᱟᱪᱪᱷᱟ᱾ ᱱᱟᱯᱟᱭ ᱜᱮ ᱚᱱᱠᱟ ᱾
ᱦᱳᱭ᱾ ᱠᱚᱭ ᱵᱟᱲᱟ ᱞᱮᱱ ᱠᱷᱟᱱ ᱜᱮ ᱟᱫᱚ ᱥᱚᱵᱽᱡᱤ ᱠᱚ ᱡᱟᱦᱟ- ᱚᱲᱟᱜ ᱠᱚᱨᱮ ᱜᱮ
ᱟᱪᱪᱷᱟ᱾ ᱪᱮᱫ ᱠᱚ ᱪᱤᱠᱟᱹ ᱵᱟᱲᱟᱭ ᱮᱫᱼᱟ?
ᱟᱫᱚ ᱛᱚᱵᱮ ᱫᱩᱲᱩᱵ ᱵᱟᱲᱟᱜᱮ ᱜᱮ ᱢᱮᱱᱟᱜ ᱠᱚᱣᱟ ᱟᱫᱚ ᱦᱟᱞᱠᱟ ᱦᱟᱞᱠᱟ ᱡᱟᱹᱲᱤᱭ ᱫᱟᱭ ᱛᱚ ᱦᱮᱸ᱾
ᱟᱪᱪᱷᱟ᱾ ᱟᱞᱮ ᱱᱚᱛᱮ ᱦᱚᱸ ᱠᱟᱹᱴᱤᱡ ᱠᱟᱹᱴᱤᱡ ᱫᱟᱜ ᱮᱫ ᱜᱮᱭᱟᱭ ᱱᱤᱛ ᱦᱚ?
ᱟᱫᱚ ᱱᱚᱛᱮ ᱫᱚ ᱮᱱᱟᱱ ᱠᱷᱚᱱ ᱥᱟᱨᱟ ᱜᱷᱟᱹᱲᱤᱡ ᱜᱮ ᱡᱟᱹᱲᱤ ᱠᱮᱫᱟ ᱚᱱᱠᱟ ᱦᱟᱞᱠᱟ ᱦᱟᱞᱠᱟ ᱡᱳᱨ ᱧᱚᱜ ᱜᱮ ᱵᱟᱭ ᱡᱟᱹᱲᱤ ᱟᱫᱟᱭ᱾ ᱦᱳᱭ ᱦᱳᱲᱳ ᱨᱚᱦᱚᱭ ᱦᱳᱭᱳᱜ-ᱟ ᱢᱮᱱᱛᱮ
ᱟᱪᱪᱷᱟ ᱥᱤ ᱫᱚ ᱥᱤ ᱦᱳᱭ ᱠᱟᱜ-ᱟ ᱥᱮ ᱵᱟᱝ ᱵᱟᱹᱫᱽ ᱠᱚ?
ᱳᱭ ᱥᱤ ᱫᱚ ᱦᱳᱭ ᱠᱟᱱᱟ ᱛᱚᱞᱟ ᱠᱚᱜᱮ ᱟᱣᱨᱤ ᱜᱤᱲᱤ ᱦᱩᱭᱩᱜᱼᱟ ᱚᱱᱟ ᱠᱚ ᱜᱤᱲᱤ ᱦᱩᱭᱩᱜ ᱞᱟᱹᱜᱤᱫ ᱟᱫᱚ᱾ ᱢᱤᱫ ᱪᱟᱥ ᱠᱟᱛᱮᱜ ᱥᱤ ᱦᱩᱭ ᱠᱟᱱᱟ᱾ ᱦᱳᱭ ᱢᱤᱫ ᱫᱷᱟᱣ ᱠᱟᱛᱮᱜ ᱜᱮ ᱥᱤ ᱵᱟᱲᱟ ᱦᱳᱭ ᱠᱟᱱᱟ᱾
ᱟᱫᱚ
ᱟᱯᱮ ᱥᱮᱫ ᱪᱟᱥ ᱵᱟ
ᱦᱮᱸ ᱟᱨ
ᱦᱩᱭᱱᱟ
ᱦᱮᱸᱭᱟᱜ ᱟᱞᱮ ᱦᱚᱸ ᱱᱚᱛᱮ ᱚᱱᱟ ᱤᱭᱟᱹᱞᱮ ᱛᱚᱞᱟ ᱞᱮ ᱜᱤᱰᱤᱭ ᱠᱟᱜᱼᱟ ᱱᱟᱜ ᱛᱮᱦᱮᱧ ᱜᱮ᱾
ᱟᱨ ᱴᱚᱞᱟ ᱦᱚᱲ ᱫᱚ ᱢᱟᱲᱟᱝ ᱠᱷᱚᱱ ᱜᱮ ᱠᱚ ᱮᱨ ᱠᱟᱜᱼᱟ ᱟᱞᱮ ᱜᱮ ᱛᱮᱦᱮᱧ ᱮᱨ ᱠᱟᱜᱼᱟ ᱱᱟᱸᱦᱟᱜ
ᱟᱫᱚ ᱛᱟᱦᱞᱮ
ᱛᱮᱦᱮᱧ ᱜᱮ
ᱟᱨ ᱦᱩᱲᱩ ᱠᱚ
ᱛᱮᱦᱮᱧ ᱜᱮ ᱠᱟᱹᱴᱤᱡ ᱠᱟᱹᱴᱤᱡ ᱫᱟᱜ ᱡᱟᱹᱲᱤ ᱡᱚᱦᱚᱜ ᱚᱱᱟ ᱟᱛᱮᱫ ᱞᱮ ᱤᱭᱟᱹᱭ ᱠᱟᱜᱼᱟ᱾ ᱢᱤᱫ ᱫᱷᱟᱣ ᱜᱮᱞᱮ ᱪᱟᱥᱟ ᱱᱚᱣᱟ ᱫᱟᱜ ᱤᱭᱟᱹ ᱡᱟᱹᱯᱩᱫ ᱫᱤᱱ ᱜᱮ᱾ ᱟᱯᱮ ᱚᱱᱛᱮ ᱵᱟᱨ ᱫᱷᱟᱣ ᱠᱚ ᱪᱟᱥᱟ? ᱟᱞᱮ ᱫᱚ ᱦᱩᱲᱩ ᱥᱩᱢᱩᱝ ᱜᱮ, ᱟᱪᱪᱷᱟ᱾ ᱟᱞᱮ ᱫᱚ ᱦᱩᱲᱩ ᱥᱩᱢᱩᱝ ᱜᱮ ᱾ ᱵᱟᱝᱟ ᱠᱷᱟᱹᱞᱤ ᱦᱩᱲᱩ ᱥᱩᱢᱩᱝ ᱜᱮ ᱯᱮᱨᱟ ᱟᱨ ᱮᱴᱟᱜ ᱤᱭᱟᱹ ᱠᱚᱫᱚ ᱵᱟᱠᱚ ᱪᱟᱥᱟ᱾ ᱚᱱᱠᱟ ᱤᱭᱟᱹ ᱠᱚ ᱯᱚᱢᱯ ᱠᱚ ᱵᱟᱹᱱᱩᱜᱼᱟ ᱮᱴᱟᱜ ᱱᱚᱛᱮ᱾ ᱟᱨ ᱫᱟᱜ ᱦᱚᱸ ᱚᱱᱠᱟ ᱵᱮᱥ ᱵᱟᱝ-ᱟ᱾ ᱚᱱᱟ ᱛᱮ ᱦᱩᱲᱩ ᱜᱮ ᱡᱟᱹᱯᱩᱫ ᱫᱤᱱ ᱜᱮ ᱦᱩᱲᱩ ᱜᱮᱞᱮ ᱪᱟᱥᱟ ᱟᱨ ᱵᱟᱠᱷᱟᱱ ᱵᱟ, ᱮᱠᱷᱮᱱ ᱜᱮᱞᱮ ᱟᱲᱟᱜ ᱠᱟᱜᱼᱟ ᱵᱟᱹᱫᱷ ᱫᱟᱜ ᱟᱛᱚ
ᱚᱱᱟ ᱦᱩᱲᱩ ᱥᱩᱢᱩᱝ ᱜᱮ ᱢᱤᱫ ᱫᱷᱟᱣ ᱜᱮᱯᱮ ᱪᱟᱥᱟ?
ᱦᱮᱸ ᱟᱨ ᱱᱤᱛ ᱫᱚ ᱚᱞᱚᱜ ᱠᱟᱱᱟᱵᱤᱱ ᱥᱮ ᱟ ᱟᱲᱟᱜ ᱠᱟᱜᱼᱟ ᱵᱤᱱ ᱱᱤᱛ ᱫᱚ?
ᱦᱮᱞᱳ ᱜᱚᱝᱠᱮ ᱾
ᱟᱞᱪ ᱦᱚᱸ ᱦᱚᱸ ᱢᱮᱱ ᱢᱮ ᱾
ᱤᱧ ᱞᱟᱹᱭᱟᱹᱧ ᱡᱮ, ᱱᱤᱛ ᱫᱚ ᱚᱞᱚᱜ ᱠᱟᱱᱟ ᱵᱤᱱ ᱥᱮ ᱟᱲᱟᱜ ᱜᱤᱰᱤ ᱭᱟᱠᱟᱜᱼᱟ ᱵᱤᱱ?
ᱵᱟᱝ ᱚᱞᱚᱜ ᱦᱩᱭᱩᱜ ᱠᱟᱱ ᱜᱮᱭᱟ ᱮᱠᱷᱚᱱ, ᱵᱟᱝ ᱟᱲᱟᱜ ᱜᱤᱰᱤ ᱦᱩᱭ ᱠᱟᱱᱟ ᱾
ᱟᱪᱪᱷᱟ ᱟᱵᱚᱣᱟᱜ ᱟᱭᱳ ᱟᱲᱟᱝ ᱚᱞ ᱪᱤᱠᱤ ᱛᱮᱵᱤᱱ ᱚᱞᱚᱜ ᱠᱟᱱᱟ ᱥᱮ ᱮᱴᱟᱜ ᱤᱭᱟᱹ ᱛᱮ?
ᱵᱟᱝ ᱱᱚᱣᱟ ᱟᱭᱚ ᱟᱲᱟᱝ ᱜᱮ ᱾
ᱟᱪᱪᱷᱟ,
ᱱᱚᱣᱟ ᱟᱭᱳ ᱟᱲᱟᱝ ᱛᱮ ᱜᱮ ᱫᱚᱦᱚ ᱦᱩᱭ ᱠᱟᱱᱟ ᱾
ᱵᱤᱱᱤᱰ ᱠᱚᱵᱤᱱ ᱮᱢ ᱵᱟᱲᱟᱭᱮᱜᱼᱟ ᱥᱮ ᱵᱟᱝᱟ?
ᱦᱚᱭ ᱮᱢ ᱵᱟᱲᱟ ᱫᱚ ᱦᱩᱭ ᱠᱟᱱᱟ, ᱟᱫᱚ ᱱᱤᱭᱟᱹ ᱫᱷᱟᱣ ᱜᱮ ᱠᱚᱞᱮᱡᱽ ᱨᱮ ᱮᱰᱢᱤᱥᱟᱱ ᱦᱩᱭ ᱠᱟᱱᱟ ᱛᱚ ᱾
ᱟᱪᱪᱷᱟ ᱜᱨᱟᱡᱩᱭ ᱜᱨᱟᱡᱩᱭᱮᱴ ᱯᱟᱞᱮᱫ, ᱥᱮ
ᱦᱳᱭ ᱦᱳᱭ,
ᱟᱪᱪᱷᱟ ᱱᱟᱯᱟᱭ ᱜᱮ, ᱟᱨ ᱜᱤᱫᱽᱨᱟᱹ ᱠᱚᱵᱮᱱ ᱪᱮᱫ ᱵᱟᱲ ᱠᱟᱱᱟ ᱥᱮ ᱵᱟᱝᱟ?
ᱮᱠᱷᱚᱱ ᱟᱹᱣᱨᱤ ᱪᱮᱫ ᱦᱩᱭᱩᱜᱼᱟ ᱟᱨ ᱪᱮᱫ ᱠᱟᱫᱟ ᱠᱚ ᱡᱟᱦᱟᱸᱭ ᱠᱚᱞᱤᱧ ᱪᱮᱫ ᱠᱟᱫ ᱠᱚᱣᱟ ᱩᱱᱠᱩ ᱠᱚᱫᱚ ᱾
ᱦᱩᱸ ᱱᱟᱯᱟᱭ ᱜᱮ, ᱚᱱᱠᱟ ᱜᱮ ᱪᱮᱫ
ᱦᱳᱭ ᱟᱫᱚ ᱚᱞᱚᱜ ᱯᱟᱲᱦᱟᱣ ᱠᱚ ᱵᱮᱥ ᱴᱷᱤᱠ ᱥᱟᱱᱟᱢ ᱠᱚᱜᱮ ᱥᱮᱵᱟ ᱦᱚᱪᱚ ᱦᱩᱭ ᱟᱠᱟᱱᱟ ᱾
ᱪᱮᱫ ᱠᱚᱢᱯᱞᱤᱴ
ᱚᱞᱚᱜ ᱡᱤᱭᱚᱱ ᱜᱮ ᱟᱵᱚᱣᱟᱜ ᱫᱚ ᱢᱟᱨᱥᱟᱞ, ᱚᱞᱚᱜ ᱡᱤᱭᱚᱱ ᱜᱮ ᱟᱵᱚᱣᱟᱜ ᱢᱟᱨᱥᱟᱞ ᱥᱡᱤᱭᱚᱱ ᱫᱚ ᱦᱚᱭ ᱚᱱᱟ ᱠᱚ ᱠᱟᱹᱡ ᱪᱮᱫ ᱫᱚ ᱦᱩᱭ ᱟᱠᱟᱱᱟ ᱾
ᱦᱩᱸ ᱟᱞᱮ ᱴᱚᱞᱟ ᱨᱮᱱ ᱦᱚᱸ ᱜᱤᱫᱽᱨᱟᱹ ᱠᱚᱢᱟ ᱟᱥᱨᱚᱢ ᱨᱮ ᱠᱚ ᱦᱮᱱᱟᱜ, ᱵᱟᱹᱧ ᱢᱮᱛᱟ ᱠᱚᱣᱟ ᱮᱴᱟᱜ ᱴᱚᱞᱟ ᱨᱮᱱ ᱜᱤᱫᱽᱨᱟᱹ ᱠᱩᱧ ᱪᱮᱫ ᱵᱟᱲᱟ ᱟᱠᱟᱫ ᱠᱚᱣᱟ ᱤᱧ ᱦᱚᱸ ᱾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
ᱦᱳᱭᱛᱳ ᱮᱴᱟᱜᱟᱜ ᱠᱚ ᱫᱚᱠᱚ ᱚᱞᱚᱜ ᱠᱟᱱ ᱛᱟᱦᱮᱸᱫ, ᱟᱫᱚ ᱟᱹᱞᱤᱧ ᱜᱮᱞᱤᱧ ᱥᱮᱬᱟ ᱟᱠᱟᱫ ᱠᱚᱣᱟ ᱥᱟᱱᱟᱢ ᱠᱚ ᱜᱮ ᱾
ᱟᱪᱪᱷᱟ ᱱᱟᱯᱟᱭ ᱠᱟᱛᱷᱟ ᱛᱚᱵᱮ ᱾
ᱦᱳᱭ ᱦᱳᱭ,
ᱚᱠᱟ ᱯᱚᱱᱚᱛ ᱠᱷᱚᱱ ᱟᱹᱵᱤᱱ ᱫᱚ ᱱᱟᱦᱟᱸᱜ?
ᱟᱞᱤᱧ ᱫᱚ ᱱᱚᱣᱟ ᱢᱮᱫᱽᱱᱤᱯᱩᱨ ᱰᱤᱥᱴᱤᱠ ᱾
ᱟᱪᱪᱷᱟ ᱚᱸᱰᱮ ᱠᱷᱚᱱ ᱢᱟ ᱟᱹᱰᱤ ᱜᱟᱱ ᱚᱱᱚᱞᱤᱭᱟᱹ ᱠᱚ ᱦᱮᱱᱟᱜ ᱠᱚᱣᱟ ᱥᱮ ᱾
ᱦᱳᱭ ᱢᱮᱱᱟᱜ ᱟᱠᱟᱫ ᱦᱳᱭ ᱢᱮᱱᱟᱜ ᱟᱠᱟᱫ ᱠᱚ ᱜᱮᱭᱟ ᱾
ᱟᱪᱪᱷᱟ, ᱚᱲᱟᱜ ᱠᱚ ᱵᱤᱱ ᱧᱮᱞ ᱵᱟᱲᱟ ᱟᱠᱟᱜᱼᱟ ᱥᱮ ᱵᱟᱝ ᱟᱠᱚᱣᱟᱜ?
ᱟᱫᱚ ᱵᱟᱝ ᱪᱟᱞᱟᱣ ᱦᱩᱭ ᱟᱠᱟᱱᱟ, ᱟᱫᱚ ᱪᱟᱞᱟᱣ ᱦᱩᱭᱩᱜᱼᱟ, ᱟᱫᱚ
ᱦᱳᱭ ᱧᱮᱞ ᱵᱟᱲᱟ ᱠᱚᱵᱤᱱ, ᱟᱹᱰᱤ ᱜᱟᱱ ᱠᱚ ᱟᱵᱚ ᱥᱟᱶᱛᱟ ᱞᱟᱛᱟᱨ ᱨᱮᱭᱟᱜ ᱠᱟᱛᱷᱟ ᱠᱚ ᱚᱞ ᱫᱚᱦᱚᱣ ᱠᱟᱜᱼᱟ ᱠᱚ ᱾
ᱦᱚᱭ ᱟᱫᱚ ᱚᱱᱠᱟ ᱫᱚ ᱯᱩᱭᱥᱟᱹ ᱴᱟᱠᱟ ᱯᱩᱭᱥᱟᱹ ᱵᱟᱹᱱᱩᱜ ᱛᱮ ᱵᱟᱝ ᱪᱟᱞᱟᱣ ᱦᱩᱭ ᱟᱠᱟᱱᱟ ᱾ ᱦᱚᱭ ᱟᱫᱚ ᱚᱱᱟ ᱠᱚ ᱦᱚᱛᱮ ᱫᱚᱨᱠᱟᱨ ᱜᱮ ᱠᱟᱹᱴᱤᱡ ᱪᱟᱞᱟᱣ ᱦᱤᱡᱩᱜ ᱞᱟᱹᱜᱤᱫ ᱛᱮ ᱾
ᱚᱠᱟ ᱨᱤᱱ ᱦᱚᱲ ᱥᱮ ᱾
ᱦᱳᱭ ᱦᱳᱭ᱾
ᱦᱮᱸ,
ᱟᱫᱚ ᱡᱟᱦᱟᱸ ᱞᱮᱠᱟ ᱛᱮ ᱟᱫᱚ ᱚᱲᱟᱜ ᱟᱭᱳ ᱜᱮ ᱠᱟᱹᱴᱤᱡ ᱚᱞᱚᱜ ᱠᱚᱫᱚ ᱠᱟᱹᱴᱤᱡ ᱮ ᱢᱟᱲᱟᱝ ᱤᱫᱤᱧ ᱠᱟᱱᱟ᱾ ᱡᱟᱦᱟᱸ ᱞᱮᱠᱟ ᱠᱟᱛᱮ ᱜᱮ ᱠᱟᱹᱢᱤ ᱵᱟᱲᱟ ᱠᱟᱛᱮᱫ᱾
ᱟᱪᱪᱷᱟ᱾
ᱟᱫᱚ ᱨᱮᱸᱜᱮᱡ ᱢᱟᱹᱱᱢᱤ ᱜᱮ ᱠᱟᱱᱟ ᱵᱚᱱ ᱛᱚ ᱥᱟᱱᱟ ᱠᱚ ᱜᱮ᱾ ᱦᱮᱸ?
ᱟᱨ ᱵᱟᱵᱟ ᱫᱚ ᱱᱟᱦᱟᱜ?
ᱵᱟᱵᱟ ᱠᱟᱹᱢᱤ ᱵᱟᱲᱟ ᱦᱩᱭᱩᱜ ᱠᱟᱱ ᱛᱟᱭᱟ ᱟᱫᱚ ᱟᱹᱞᱤᱧᱟᱜ ᱠᱚᱭ ᱚᱞᱚᱜ ᱫᱷᱮᱭᱟᱱ ᱡᱟ ᱜᱮ ᱟᱜᱟᱢ ᱥᱮᱫ ᱞᱟᱦᱟ ᱞᱟᱹᱜᱤᱫ ᱛᱮ᱾
ᱟᱪᱪᱷᱟ᱾
ᱦᱳᱭ᱾
ᱱᱟᱯᱟᱭ ᱜᱮ ᱟᱫᱚ᱾
ᱮᱸ ᱵᱟᱵᱟ ᱜᱮ ᱠᱟᱹᱢᱤ ᱵᱟᱲᱟᱭ ᱫᱚ ᱵᱟᱠᱤ ᱫᱚ ᱟᱫᱚ ᱚᱲᱟᱜ ᱠᱚᱨᱮ ᱜᱮ ᱟᱭᱳ ᱫᱚ᱾
ᱟᱪᱪᱷᱟ ᱠᱟᱹᱢᱤ ᱥᱮᱱᱚᱜ ᱟᱭ ᱥᱮ?
ᱚ ᱟᱫᱚ ᱟᱭᱳ ᱫᱚ ᱚᱲᱟᱜ ᱠᱚᱨᱮᱱᱟᱜ ᱜᱮ ᱠᱟᱹᱢᱤ ᱵᱟᱲᱟᱭ ᱜᱮᱭᱟ᱾
ᱦᱳᱭ᱾
ᱱᱟᱯᱟᱭ ᱜᱮ ᱛᱟᱦᱞᱮ᱾ ᱟᱨ ᱱᱤᱭᱟᱹ ᱤᱭᱟᱹ ᱠᱚᱨᱮ ᱟᱯᱮ ᱥᱮᱫ ᱫᱚ ᱵᱟᱯᱞᱟ ᱠᱚ ᱦᱩᱭᱩᱜ ᱼᱟ ᱥᱮ ᱵᱟᱝᱟ?
ᱟᱨ ᱵᱤᱦᱟ ᱯᱟᱯᱞᱟ ᱦᱩᱭᱩᱜ ᱜᱮᱭᱟ ᱮᱠᱷᱚᱱ ᱫᱚ ᱟᱫᱚ ᱠᱩᱲᱤ ᱜᱤᱫᱽᱨᱟᱹ
ᱟᱪᱪᱷᱟ ᱱᱚᱝᱠᱟ ᱵᱟᱝᱟ ᱱᱚᱝᱠᱟ ᱵᱮᱥ ᱫᱷᱟᱜ ᱵᱟᱠᱚ ᱵᱟᱯᱞᱟᱜ ᱠᱟᱱᱟ ᱱᱤᱭᱟᱹ?
ᱟᱫᱚ ᱱᱮᱛᱚᱜ ᱫᱚ ᱟᱫᱚ ᱫᱩᱣᱟᱹᱨ ᱛᱮᱦᱚᱸ ᱵᱟᱠᱚ ᱵᱟᱯᱞᱟᱜ ᱠᱟᱱᱟ᱾ ᱱᱮᱛᱟᱨ ᱠᱩᱲᱤ ᱜᱤᱫᱽᱨᱟᱹ᱾ ᱦᱳᱭ ᱡᱷᱚᱛᱚ ᱞᱟᱵᱷ ᱢᱮᱨᱮᱡᱽ ᱠᱟᱛᱮᱫ ᱠᱚ ᱦᱩᱭᱩᱜ ᱠᱟᱱᱟ᱾
ᱟᱹᱵᱤᱱ ᱫᱚ ᱚᱱᱠᱟ ᱠᱩᱥᱤ ᱵᱟᱲᱟᱣ ᱠᱟᱱᱟ ᱵᱤᱱ ᱥᱮ ᱵᱟᱝᱟ?
ᱟᱫᱚ ᱟᱭᱳ ᱠᱚ ᱯᱩᱨᱚᱱ ᱦᱚᱪᱚᱣᱟᱛᱟ ᱠᱚ ᱠᱟᱱᱟ᱾
ᱪᱷᱟ, ᱟᱵᱤᱱ ᱫᱚ ᱯᱟᱞᱮᱫ ᱯᱷᱟᱥᱴ ᱤᱭᱟᱨ?
ᱦᱳᱭ ᱦᱳᱭ᱾
ᱟᱪᱪᱷᱟ, ᱱᱟᱯᱟᱭ ᱜᱮ ᱛᱟᱦᱞᱮ ᱟᱫᱚ
ᱚᱲᱟᱜ ᱨᱮᱜᱮ ᱦᱮᱱᱟᱜ ᱵᱤᱱᱟ ᱵᱟ?
ᱦᱳᱭ ᱚᱲᱟᱜ ᱨᱮᱜᱮ᱾ ᱥᱮ ᱟᱹᱵᱤᱱ ᱫᱚ ᱛᱟᱦᱚᱞᱮ ᱪᱮᱫ ᱠᱚᱵᱤᱱ ᱪᱤᱠᱟᱹ ᱵᱟᱲᱟᱭᱮᱫᱟ ᱱᱤᱛᱚᱜ?
ᱟᱹᱞᱤᱧ ᱦᱚᱸ ᱚᱞᱚᱜ ᱠᱟᱱ ᱜᱮᱭᱟᱞᱤᱧ, ᱟᱹᱞᱤᱧ ᱦᱚᱸ ᱜᱨᱮᱡᱩᱭᱮᱴ ᱜᱮᱞᱤᱧ ᱠᱚᱨᱟᱣᱮᱫᱼᱟ᱾
ᱚ ᱱᱤᱭᱟᱹ ᱱᱤᱭᱟᱹ ᱫᱷᱟᱣ ᱜᱮᱵᱤᱱ ᱠᱚᱨᱟᱣ ᱮᱫᱟ?
ᱵᱟᱝᱟ ᱱᱤᱭᱟᱹ ᱫᱷᱟ ᱫᱚ ᱵᱟᱝᱟ ᱛᱷᱟᱨᱰ ᱤᱭᱟᱨ ᱛᱟᱞᱤᱧ᱾
ᱚ᱾
ᱱᱟᱯᱟᱭ ᱜᱮ ᱵᱮᱝᱜᱚᱞ ᱟᱵᱤᱱ ᱫᱚ ᱵᱟᱝ?
ᱮᱵᱤᱱ ᱫᱚ ᱛᱚᱵᱮ ᱵᱮᱝᱜᱚᱞ ᱠᱷᱚᱱ ᱥᱮ ᱢᱮᱫᱽᱱᱤᱯᱩᱨ ᱚᱱᱟ?
ᱦᱳᱭ ᱵᱮᱝᱜᱚᱞ ᱠᱷᱚᱱᱜᱮ ᱟᱹᱵᱤᱱ?
ᱟᱹᱞᱤᱧ ᱫᱚ ᱯᱚᱱᱚᱛ ᱠᱷᱚᱱ ᱦᱟᱸᱜ᱾
ᱩᱲᱤᱥᱟ
ᱦᱮᱸ ᱩᱲᱤᱥᱟ ᱯᱚᱱᱚᱛ ᱠᱟᱱᱟ ᱾ ᱟᱪᱷᱟ ᱟᱯᱮ ᱥᱮᱫ ᱫᱚ ᱚᱞ ᱤᱛᱩᱱ ᱟᱥᱲᱟ ᱠᱚ ᱢᱮᱱᱟᱜ-ᱟ ᱥᱮ ᱵᱟᱝᱟ?
ᱦᱳᱭ ᱟᱞᱮ ᱵᱮᱝᱜᱚᱞ ᱛᱮ ᱱᱚᱰᱮᱜᱮ ᱹᱹᱹ ᱢᱤᱫᱴᱟᱝ ᱵᱮᱯᱟᱨ ᱡᱟᱦᱟᱸ ᱚᱱᱟ ᱠᱚᱞᱮᱡᱽ ᱨᱮᱜᱮ ᱩᱱᱤ ᱦᱚᱭ ᱦᱮᱡ ᱥᱮᱴᱮᱨ ᱟᱠᱟᱱᱟ ᱛᱚ ᱚᱱᱟ ᱢᱤᱫᱴᱟᱝ ᱦᱳᱭ ᱢᱤᱫᱴᱟᱝ ᱤᱛᱩᱱ ᱟᱥᱲᱟ ᱨᱮᱜᱮ ᱩᱱᱤ ᱦᱚᱭ ᱯᱟᱲᱦᱟᱜ ᱠᱟᱱ ᱛᱟᱦᱮᱸᱫ ᱟᱹᱞᱤᱧ ᱦᱚᱞᱤᱧ ᱯᱟᱲᱦᱟᱜ ᱠᱟᱱ ᱛᱟᱦᱮᱸᱫ ᱾ ᱩᱲᱤᱥᱥᱟ ᱯᱚᱱᱚᱛ ᱨᱮᱱᱤᱡ ᱜᱮ ᱦᱳᱭ ᱩᱱᱤ, ᱦᱳᱭ ᱩᱱᱤ᱾
ᱩᱱᱤ ᱥᱟᱝ ᱟᱫᱚ ᱵᱟᱝ-ᱟ ᱟᱫᱚ ᱩᱱᱤ ᱩᱱᱤ ᱥᱟᱣᱛᱮ ᱟᱫᱚ ᱟᱯᱮ, ᱵᱟᱝ ᱟᱸᱡᱚᱢᱚᱜ ᱠᱟᱱᱟ? ᱱᱮᱛᱟᱨ ᱠᱚ ᱫᱚ ᱠᱟᱱᱟ᱾
ᱦᱮᱸ ᱱᱤᱛ ᱫᱚ ᱟᱸᱡᱚᱢᱚᱜ ᱠᱟᱱᱟ ᱥᱮ ᱵᱟᱝ?
ᱟᱯᱮ ᱚᱱᱟ ᱩᱲᱤᱥᱟ ᱯᱚᱱᱚᱛ ᱨᱮ ᱟᱹᱞᱤᱧ ᱦᱚᱸ ᱪᱟᱣ ᱨᱮᱭᱟᱜ ᱠᱩᱠᱢᱩ ᱞᱤᱧ ᱧᱮᱞ ᱟᱠᱟᱫᱟ ᱛᱚ᱾
ᱦᱩᱸ ᱦᱤᱡᱩᱜ ᱵᱤᱱ ᱱᱟᱯᱟᱭ ᱠᱟᱛᱷᱟ᱾ ᱛᱤᱥ ᱠᱚᱛᱮ ᱵᱤᱱ ᱦᱤᱡᱩᱜ-ᱟ? ᱱᱤᱭᱟᱹ ᱱᱤᱭᱟᱹ ᱱᱤᱭᱟᱹ ᱵᱚᱪᱷᱚᱨ ᱥᱮ ᱦᱟᱱᱟ ᱵᱚᱪᱷᱚᱨ ᱛᱮ?
ᱯᱮ ᱵᱚᱪᱷᱚᱨ ᱜᱮᱞᱤᱧ ᱪᱟᱞᱟ-ᱟ᱾
ᱦᱮᱸ ᱱᱤᱭᱟᱹ ᱵᱚᱪᱷᱚᱨ ᱜᱮ ᱦᱤᱡᱩᱜ ᱵᱤᱱ ᱤᱭᱟᱹ ᱠᱚ ᱤᱭᱟᱹ ᱜᱩᱨᱩ ᱜᱚᱝᱠᱮ ᱛᱮᱠᱤᱱ
ᱜᱮᱭᱟ᱾
ᱡᱟᱱᱟᱢ ᱫᱤᱥᱚᱢ ᱠᱚ ᱡᱟᱱᱟᱢ ᱫᱤᱥᱚᱢ᱾ ᱠᱚ ᱜᱩᱨᱩ ᱜᱚᱢᱠᱮᱭᱟ᱾
ᱦᱳᱭ ᱚᱱᱟ ᱠᱚ ᱥᱟᱱᱟᱢᱟ ᱠᱚ ᱧᱮᱞ ᱟᱹᱜᱩᱭᱟ᱾
ᱦᱳᱭ ᱟᱫᱚ ᱢᱤ ᱢᱤ ᱛᱮ ᱟᱫᱚ ᱥᱟ